ᱦᱮᱞᱳ ᱦᱩᱸ ᱪᱮᱫ ᱠᱚᱯᱮ ᱪᱤᱠᱟᱹ ᱵᱟᱲᱟᱭᱫᱟ?
ᱟᱵᱟᱨ ᱤᱫᱤ
ᱡᱚᱢ ᱵᱟᱲᱟ ᱠᱮᱫᱟ ᱯᱮ ᱫᱟᱠᱟ ᱠᱚ?
ᱦᱮᱸ ᱡᱚᱢ ᱫᱚ ᱦᱩᱭ ᱱᱟ᱾
ᱚᱸ
ᱟᱨ ᱟᱯᱮ?
ᱟᱹᱣᱨᱤᱭᱟ ᱱᱟᱜ ᱡᱚᱢ ᱫᱚ ᱟᱹᱣᱨᱤ ᱦᱩᱭᱩᱜ-ᱟ᱾
ᱚᱸ
ᱪᱚᱸᱫᱟ ᱵᱟᱲᱟ ᱦᱩᱭ ᱠᱟᱱᱟ, ᱟᱞᱮ ᱥᱮᱱ ᱫᱚ ᱱᱟᱜ ᱟ ᱛᱮᱦᱮᱧ ᱠᱟᱹᱴᱤᱡ ᱠᱟᱹᱴᱤᱡ ᱮ ᱡᱷᱤᱯᱤᱨ ᱡᱷᱤᱯᱤᱨᱮ ᱡᱚᱨᱚ ᱧᱚᱜ ᱞᱮᱫ ᱜᱮᱭᱟ ᱛᱟᱨᱟᱥᱤᱧ ᱵᱮᱲᱟ, ᱟᱫᱚ ᱱᱦᱟᱜ ᱡᱟᱹᱥᱛᱤ ᱡᱳᱨ ᱫᱚ ᱵᱟᱝᱟ ᱟᱨ ᱨᱤᱢᱤᱞ ᱫᱚ ᱦᱤᱛᱳ ᱫᱚ ᱨᱟᱠᱟᱵ ᱟᱠᱟᱫ ᱜᱮᱭᱟᱭ ᱛᱚ᱾
ᱟᱞᱮ ᱥᱮᱡ ᱫᱚ ᱟᱞᱮ ᱥᱮᱡ ᱫᱚ ᱛᱮᱦᱮᱧ ᱫᱚ ᱵᱟᱭ ᱫᱟᱜ ᱠᱟᱫᱟ ᱦᱚᱞᱟᱭ ᱫᱟ ᱠᱟᱫᱟ᱾
ᱚᱸᱢ
ᱛᱟᱦᱞᱮ ᱱᱟᱯᱟᱭ ᱵᱟᱲᱟ ᱜᱮ ᱦᱮᱱᱟᱜ ᱯᱮᱭᱟ ᱛᱚ?
ᱦᱮᱸ ᱱᱟᱯᱟᱭ ᱵᱟᱲᱟ ᱫᱚ ᱚᱠᱟᱞᱮᱠᱟᱢ ᱛᱟᱦᱮᱱᱟ ᱱᱦᱟᱜ ᱟᱫᱚ ᱢᱟᱲᱟᱝ ᱥᱮᱨᱢᱟ ᱮᱠᱡᱟᱢ ᱠᱚ ᱦᱩᱭᱩᱜ ᱛᱟᱞᱮᱭᱟ ᱛᱚ ᱚᱱᱟᱜᱮ ᱟᱹᱰᱤ ᱠᱟᱹᱴᱤᱡ ᱛᱟᱞᱟᱝ ᱪᱟᱯ ᱨᱮ ᱢᱮᱱᱟᱜ ᱞᱮᱭᱟ ᱠᱟᱹᱴᱤᱡ᱾
ᱟᱨ ᱟᱯᱮᱥᱮᱡ ᱦᱩᱲᱩ ᱨᱚᱦᱚᱭ ᱫᱚ ᱮᱦᱚᱵ ᱱᱟᱠᱩ ᱥᱮ ᱵᱟᱝ?
ᱟᱹᱣᱨᱤ ᱢᱟᱱᱮ ᱠᱤᱪᱷᱩ ᱠᱤᱪᱷᱩ ᱫᱚ ᱱᱟᱜ ᱠᱚ ᱟᱨᱟᱢᱵᱚᱣ ᱜᱚ ᱠᱟᱫᱟ ᱠᱤᱪᱷᱩ ᱠᱤᱪᱷᱩ ᱫᱚ ᱟᱹᱣᱨᱤ ᱟᱱᱟᱜ᱾
ᱚ ᱟᱞᱮ ᱥᱮᱡ ᱦᱚᱸ ᱚᱝᱠᱟᱜ ᱜᱮ ᱠᱷᱮᱛ ᱠᱚ ᱥᱤ ᱵᱟᱲᱟᱭᱫᱟ᱾ ᱟᱫᱚ ᱫᱟᱜ ᱵᱟᱭ ᱫᱟᱜ ᱫᱟᱛᱚ ᱚᱱᱟᱛᱮ᱾
ᱟᱫᱚ ᱫᱟᱜ ᱠᱷᱟᱹᱛᱤᱨ ᱜᱮᱛᱚ ᱱᱦᱟᱜ ᱫᱟᱜ ᱡᱩᱫᱤ ᱵᱟᱭ ᱫᱟᱜᱟ ᱫᱟᱜ ᱵᱮᱜᱚᱨ ᱫᱚ ᱱᱦᱟᱜ ᱪᱟᱥ ᱠᱟᱹᱢᱤ ᱢᱟ ᱦᱟᱜ ᱵᱟᱝ ᱦᱩᱭᱩᱜ-ᱟ᱾
ᱦᱩᱸ᱾ ᱵᱟᱭ ᱫᱟᱜ ᱫᱟ᱾
ᱚᱸ
ᱟᱯᱮ ᱥᱮᱡ ᱪᱮᱫ ᱛᱮᱠᱚ ᱥᱤ ᱜᱮᱭᱟ ᱱᱟᱦᱮᱞ ᱛᱮ ᱥᱮ ᱴᱮᱠᱴᱟᱨ ᱛᱮ?
ᱵᱟᱱᱟᱨ ᱛᱮᱜᱮ ᱟᱞᱮ ᱢᱟ ᱱᱦᱟᱜ ᱱᱟᱦᱮᱞ ᱛᱮᱜᱮᱞᱮ ᱥᱤ ᱵᱟᱲᱟᱭ ᱱᱦᱟᱜ᱾ ᱟᱫᱚ ᱮᱠᱞᱟ ᱚᱲᱟᱜ ᱨᱮ ᱛᱟᱦᱮᱸ ᱞᱮᱝᱠᱷᱟᱱ ᱵᱟᱵᱟ ᱠᱚ ᱩᱱᱡᱚᱠᱷᱚᱡ ᱫᱚ ᱦᱟᱜ ᱟᱫᱚ ᱮᱠᱞᱟ ᱛᱮ ᱥᱤ ᱫᱟᱲᱮᱜ-ᱟ ᱟᱫᱚ ᱴᱮᱠᱴᱟᱨ ᱜᱮ ᱱᱦᱟᱜ ᱠᱚ ᱪᱟᱹᱞᱩ ᱚᱪᱚᱭ ᱭᱟ ᱱᱟᱜ᱾ ᱴᱮᱠᱴᱟᱨ ᱛᱮᱜᱮ ᱠᱚ ᱞᱚᱥᱚᱫᱟ᱾
ᱱᱮᱛᱟᱨ ᱫᱚ ᱴᱮᱠᱴᱟᱨ ᱜᱮ ᱡᱟᱹᱥᱛᱤ ᱠᱩ ᱥᱤᱭᱮᱫᱟ᱾
ᱦᱚᱭ ᱦᱚᱭ᱾
ᱟᱞᱮ ᱥᱮᱜ ᱦᱚᱸ ᱴᱮᱠᱴᱟᱨ ᱜᱮ ᱡᱟᱹᱥᱛᱤ ᱱᱟᱦᱮᱞ ᱫᱚ ᱚᱠᱚ᱾
ᱩᱱᱫᱤᱱ ᱞᱮᱠᱟ ᱡᱮ ᱢᱤᱫᱴᱟᱝ ᱞᱚᱥᱚᱫ ᱨᱮ ᱛᱟᱲᱟᱢ ᱱᱮᱛᱟᱨ ᱫᱚ᱾ ᱚᱱᱠᱟ ᱫᱚ ᱵᱟᱠᱚ ᱫᱟᱲᱮᱭᱟᱜ ᱠᱟᱱᱟ᱾
ᱦᱩᱸ
ᱩᱱᱫᱤᱱ ᱫᱚ ᱪᱤᱠᱟᱹᱜ ᱠᱟᱱᱟ ᱞᱚᱥᱚᱫ ᱨᱮ ᱱᱤᱡᱮ ᱦᱚᱸ ᱫᱚ ᱤᱭᱟᱹ ᱵᱟᱲᱟ ᱦᱩᱭ ᱠᱟᱱᱟ ᱛᱚ ᱢᱟᱱᱮ ᱟᱹᱰᱤ ᱠᱚᱥᱴᱚ᱾ ᱠᱚᱥᱴᱚ ᱵᱩᱡᱷᱟᱹᱜᱼᱟ, ᱢᱟᱱᱮ ᱞᱚᱥᱚᱫ ᱨᱮ ᱛᱟᱲᱟᱢ ᱥᱮ᱾
ᱦᱮᱸ
ᱥᱚᱵ ᱥᱚᱢᱚᱭᱮᱢ ᱛᱟᱲᱟᱢ ᱢᱤᱫᱴᱟᱝ ᱵᱟᱹᱫᱽ ᱞᱚᱥᱚᱫᱟᱢ ᱢᱤᱫ ᱜᱷᱚᱱᱴᱟ ᱫᱚ ᱚᱵᱚᱥᱳᱭ ᱞᱟᱜᱟᱜ ᱜᱮᱭᱟ, ᱢᱤᱫ ᱜᱷᱚᱱᱴᱟ ᱛᱟᱲᱟᱢ ᱛᱟᱲᱟᱢ ᱛᱮᱜᱮ ᱛᱚᱢ ᱞᱟᱸᱜᱟ ᱪᱟᱵᱟᱜᱼᱟ᱾
ᱦᱮᱸ᱾ ᱱᱮᱛᱟᱨ ᱫᱚ ᱞᱟᱦᱟ ᱛᱮ ᱞᱮᱠᱟ ᱫᱚ᱾ ᱦᱚᱲ ᱦᱚᱸ ᱩᱱᱟᱹᱜ ᱤᱭᱟᱹ ᱵᱟᱹᱱᱩᱜ ᱠᱟᱫᱟ᱾
ᱦᱩ ᱟᱨ ᱩᱱᱫᱤᱱ ᱫᱚ ᱚᱠᱟ ᱞᱮᱠᱟ ᱫᱟᱲᱮ ᱡᱟᱸᱦᱟᱱᱟᱜ᱾ ᱢᱟᱱᱮ, ᱟᱲᱟᱜ ᱥᱟᱠᱟᱢ ᱡᱚᱢ ᱠᱟᱛᱮᱜ ᱜᱮ ᱫᱟᱲᱮ ᱛᱮᱜᱮ ᱠᱚ ᱠᱟᱹᱢᱤ ᱛᱟᱦᱮᱸᱜᱼᱟ, ᱱᱮ ᱱᱮᱛᱟᱨ ᱫᱚ ᱪᱤᱠᱟᱹᱜ ᱠᱟᱱᱟ ᱡᱚᱛᱚ ᱠᱮᱢᱤᱠᱮᱞ ᱥᱟᱨ ᱪᱮ ᱪᱮᱛᱟᱱ ᱨᱮ ᱡᱷᱚᱛᱚᱱᱟᱜ ᱡᱟᱜᱮ ᱡᱚᱢ᱾
ᱦᱩᱸ ᱡᱚᱛᱚ ᱜᱮ ᱥᱟᱦᱟᱨ ᱨᱮᱭᱟᱜ ᱡᱚᱛᱚ ᱠᱤᱪᱷᱩ ᱟᱲᱟᱜ᱾ ᱥᱮ ᱥᱚᱵᱡᱤ ᱠᱩ ᱡᱚᱛᱚ ᱜᱮ᱾ ᱟᱯᱮ ᱥᱮᱱ ᱪᱮᱫ ᱠᱚ ᱪᱟᱥ ᱦᱩᱭᱩᱜ ᱜᱮᱭᱟ?
ᱩᱱᱠᱩ ᱠᱚ, ᱦᱟᱨᱟ ᱦᱚᱪᱚᱭᱮᱫ ᱠᱚᱣᱟ ᱛᱚ᱾
ᱟᱯᱮ ᱥᱮᱫ ᱦᱩᱲᱩ ᱵᱟᱨ ᱫᱚᱢ ᱠᱚ ᱪᱟᱥ ᱜᱮᱭᱟ ᱥᱮ ᱢᱤᱫ ᱫᱚᱢ᱾
ᱵᱟᱨᱫᱷᱟᱣ ᱠᱚ ᱪᱟᱥᱟ ᱵᱟᱨ ᱫᱷᱟᱣ᱾ ᱱᱚᱝᱠᱟ ᱟᱥᱟᱞ ᱵᱚᱸᱜᱟ ᱟᱨ ᱱᱚᱣᱟ ᱞᱚᱞᱚ ᱫᱤᱱ ᱦᱟᱭᱞᱤᱝ᱾
ᱱᱚᱛᱮ ᱦᱚᱸ ᱵᱟᱨ ᱫᱚᱢ ᱠᱚ ᱪᱟᱥ ᱫᱚ ᱦᱩᱭᱩᱜᱼᱟ ᱦᱩᱲᱩ ᱪᱟᱥ ᱫᱚ᱾
ᱪᱮᱫ ᱠᱚ ᱪᱟᱥ ᱜᱮᱭᱟ ᱟᱯᱮ ᱥᱮᱫ? ᱦᱮᱞᱳ, ᱨᱚᱲ ᱵᱟᱝ ᱟᱸᱡᱚᱢᱚᱜ ᱠᱟᱱᱟ᱾ ᱦᱮᱞᱳ ᱵᱟᱝ ᱟᱸᱡᱚᱢᱚᱜ ᱠᱟᱱᱟ ᱨᱚᱲ᱾
ᱦᱮᱸ ᱱᱤᱛᱚᱜ ᱫᱚ ᱟᱸᱡᱚᱢᱚᱜ ᱠᱟᱱᱟ᱾ᱞᱟ. ᱭᱤᱫᱤᱧ ᱜᱚᱢᱦᱟ ᱯᱮ ᱢᱟᱱᱟᱣ ᱵᱟᱲᱟᱭ ᱜᱮᱭᱟ ᱥᱮ ᱵᱟᱝ ᱟᱯᱮ ᱥᱮᱱ᱾
ᱚ ᱟᱞᱮ ᱥᱮᱜ ᱵᱟᱝ ᱦᱩᱭᱩᱜᱼᱟ᱾
ᱦᱮᱸ ᱥᱟᱱᱛᱟᱲ ᱦᱩᱭ ᱠᱟᱛᱮᱫ ᱢᱟᱱᱮ ᱵᱟᱯᱮ ᱢᱟᱱᱟᱭ ᱮᱫᱟ᱾
ᱵᱟᱝ ᱟᱫᱚ᱾ ᱥᱮᱫᱟᱭ ᱠᱷᱚᱱ ᱜᱮ ᱢᱟᱱᱟᱣ ᱟᱜᱩ ᱵᱟᱝ ᱦᱩᱭ ᱟᱠᱟᱱᱟ ᱚᱱᱟᱛᱮ᱾
ᱟᱞᱮ ᱥᱮᱱ ᱫᱚ ᱜᱚᱢᱦᱟ ᱨᱮᱫᱚ ᱱᱟᱸᱜ ᱞᱮ ᱵᱷᱟᱜᱤ ᱜᱮ ᱠᱟᱹᱴᱤᱡ ᱞᱮ ᱢᱟᱱᱟᱣ ᱵᱟᱲᱟᱭᱟ᱾ ᱟᱫᱚ ᱚᱠᱟ ᱵᱟᱢ ᱵᱟᱲᱟᱭᱟ ᱥᱮ ᱪᱮᱫ ᱜᱚᱢᱦᱟ ᱫᱚ ᱚᱠᱟ ᱞᱮᱠᱟ᱾
ᱵᱟᱝ᱾ ᱟᱞᱮ ᱥᱮᱫ ᱫᱚ ᱵᱟᱝ ᱦᱩᱭᱩᱜᱼᱟ ᱛᱚ, ᱟᱫᱚ ᱪᱤᱠᱟ ᱞᱟᱹᱭ ᱫᱟᱲᱮᱭᱟᱜ ᱟ. ᱧ ᱡᱮ ᱚᱠᱟ ᱞᱮᱠᱟ ᱜᱚᱢᱦᱟ ᱫᱚ ᱦᱩᱭᱩᱜᱼᱟ᱾
ᱦ
ᱪᱮᱫ ᱞᱮᱠᱟ ᱦᱩᱭᱩᱜ ᱜᱮᱭᱟ ᱟᱯᱮ ᱥᱮᱫ? ᱢᱮᱱᱫᱤᱧ ᱪᱮᱫ ᱠᱟ ᱦᱩᱭᱩᱜ ᱜᱮᱭᱟ ᱟᱯᱮ ᱥᱮᱫ?
ᱟᱞᱮᱥᱮᱱ ᱫᱚ ᱚᱠᱟ ᱞᱮᱠᱟᱱᱟᱜ ᱚᱱᱮ ᱮᱸ ᱮᱸ ᱦᱟᱹᱠᱩ ᱠᱟᱴᱠᱚᱢ ᱠᱷᱚᱱᱟᱜ ᱩᱱ ᱡᱚᱠᱷᱚᱡ ᱫᱚᱢᱮ ᱠᱷᱚᱱᱟᱜ ᱠᱚ ᱦᱩᱭᱩᱜ-ᱟ ᱨᱚᱠᱚᱡ ᱠᱚ᱾ ᱩᱱᱠᱩ ᱫᱚ ᱦᱟᱸᱜ ᱪᱤᱠᱟᱹ ᱠᱚᱣᱟ ᱯᱤᱴᱷᱟᱹ ᱞᱮᱴᱚ ᱠᱚ ᱦᱩᱭᱩᱜ-ᱟ ᱛᱚ ᱡᱚᱢᱟᱢ᱾ ᱟᱨ ᱜᱳᱢᱦᱟ ᱨᱮᱫᱚ ᱪᱮᱛᱟ ᱠᱚ ᱞᱤᱭᱟ ᱦᱟᱸᱜ ᱢᱟᱱᱮ ᱜᱳᱢᱦᱟ ᱨᱮᱫᱚ ᱦᱮᱲᱮᱫ ᱚᱠᱛᱚ ᱦᱮᱲᱮᱫᱽ ᱠᱚ ᱢᱟᱱᱮ ᱵᱷᱤᱛᱟᱹᱢᱟᱜ ᱠᱚ ᱟᱨᱠᱤ
ᱚ ᱚᱝᱠᱟ᱾ ᱟᱢᱥᱤ ᱫᱚ ᱵᱟᱝ ᱦᱩᱭᱩᱜ ᱜᱮᱭᱟ᱾ ᱟᱯᱮ ᱥᱮᱫ ᱜᱮ ᱢᱟᱜ ᱢᱚᱬᱮ ᱦᱩᱭᱩᱜ ᱜᱮᱭᱟ ᱥᱮ ᱵᱟᱝ?
ᱟᱨ ᱟᱯᱮ ᱥᱮᱱ ᱢᱟ ᱵᱟᱠᱚ ᱢᱟᱱᱟᱣ-ᱟ ᱛᱚ᱾
ᱦᱩᱭᱩᱜ ᱜᱮᱭᱟ ᱥᱮ ᱵᱟᱝ ᱢᱟᱜ ᱢᱚᱬᱮ?
ᱦᱮᱸ
ᱢᱟᱜ ᱢᱚᱬᱮ ᱦᱩᱭᱩᱜ ᱜᱮᱭᱟ ᱟᱯᱮ ᱥᱮᱫ, ᱢᱟᱜ ᱢᱚᱬᱮ?
ᱦᱩᱸ ᱦᱩᱭᱩᱜ ᱜᱮᱭᱟ᱾
ᱚ ᱱᱤᱭᱟᱹ ᱵᱟᱨ ᱦᱩᱭ ᱞᱮᱱᱟ ᱥᱮ
ᱟᱞᱮ ᱥᱮᱱ ᱫᱚ ᱢᱟᱜ ᱢᱚᱬᱮ ᱫᱚ ᱱᱟᱸᱜ ᱱᱚᱣᱟ ᱤᱭᱟᱹ ᱥᱚᱦᱨᱟᱭ ᱯᱚᱨᱮ ᱦᱩᱭᱩᱜ ᱛᱟᱞᱮᱭ-ᱟ, ᱥᱚᱦᱨ
ᱚ ᱵᱟᱦᱟ ᱡᱚᱠᱷᱮᱡ? ᱵᱟᱦᱟ ᱡᱚᱠᱷᱮᱡ ᱜᱮᱛᱚ ᱦᱩᱭᱩᱜ-ᱟ ᱦᱟᱝ? ᱦᱮᱞᱳ
ᱦᱮᱞᱳ
ᱨᱚᱲ ᱵᱟᱝ ᱟᱸᱡᱚᱢᱚᱜ ᱠᱟᱱᱟ ᱟᱫᱚᱢ ᱪᱤᱠᱟᱹᱭᱮᱫ?
ᱦᱮᱸ ᱠᱟᱹᱴᱤᱡ ᱪᱚ ᱨᱤᱢᱤᱞ ᱠᱟᱫ ᱛᱮ ᱴᱟᱣᱟᱨ ᱠᱟᱴᱤᱡ ᱰᱤᱥᱴᱟᱵ ᱮᱫᱟᱭ᱾
ᱚ ᱦᱳᱭ ᱫᱟᱲᱮᱜ-ᱟ ᱴᱟᱣᱟᱨ ᱰᱤᱥᱴᱟᱵᱽ᱾
ᱟᱫᱚ ᱟ ᱪᱤᱠᱟᱹᱢ ᱞᱟᱹᱭᱫᱟ ᱞᱟᱹᱭ ᱫᱟᱲᱮᱜ-ᱟ ᱱᱟᱜ? ᱚᱱᱟ ᱨᱤᱢᱤᱞ ᱫᱚ ᱦᱟᱸᱜ ᱛᱤᱱ ᱚᱠᱛᱚ ᱦᱟᱸᱜ ᱮ ᱯᱷᱟᱸᱠᱟᱭᱟ ᱛᱤᱱ ᱚᱠᱛᱚ ᱵᱟᱭ ᱯᱷᱟᱸᱠ
ᱦᱩᱸ ᱛᱟᱦᱟᱞᱮ ᱵᱟᱦᱟ ᱡᱚᱠᱷᱚᱡ ᱜᱮ ᱢᱟᱜ ᱢᱚᱬᱮ ᱛᱚᱠᱚ ᱵᱚᱸᱜᱟ ᱦᱩᱭᱩᱜ-ᱟ, ᱢᱟᱜ ᱢᱚᱬᱮ ᱵᱚᱸᱜᱟ ᱫᱚ ᱥᱮ ᱵᱟᱝ ᱟᱸᱡᱚᱢᱚᱜ ᱠᱟᱱᱟ᱾
ᱱᱤᱛᱳᱜ ᱫᱚ ᱚᱲᱟᱜ ᱠᱚᱨᱮ ᱜᱮ ᱥᱮ ᱪᱮᱫ?
ᱦᱮᱸ ᱱᱤᱳᱜ ᱫᱚ ᱚᱲᱟᱜ ᱨᱮᱜᱮ᱾
ᱚ ᱟᱨ ᱚᱞ ᱯᱟᱲᱦᱟᱣ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱮᱸ ᱚᱞ ᱯᱟᱲᱦᱟᱣ ᱫᱚ ᱦᱩᱭᱩᱜ ᱠᱟᱱᱟ᱾
ᱛᱚ ᱠᱚᱞᱮᱡᱽ ᱨᱮ ᱥᱮ ᱱᱚᱝᱠᱟ ᱤᱥᱠᱩᱞ ᱠᱚᱨᱮ?
ᱠᱚᱞᱮᱡᱽ ᱨᱮ ᱱᱤᱛᱳᱜ ᱫᱚ᱾ ᱟᱫᱚᱢ ᱡᱚᱠᱷᱮᱡ ᱵᱟᱝ ᱟᱸᱡᱚᱢ ᱜᱚᱫᱚᱜ ᱠᱟᱱᱟ᱾
ᱦᱮᱞᱳ
ᱦᱮᱸ ᱟᱫᱚᱢ ᱡᱚᱦᱚᱜ ᱵᱟᱝ ᱟᱸᱡᱚᱢᱚᱜ ᱠᱟᱱᱟ ᱨᱚᱲ ᱟᱢ
ᱦᱳᱭ ᱛᱚ ᱤᱧᱟᱹᱜ ᱦᱚᱸ ᱵᱟᱝ ᱟᱸᱡᱚᱢᱚᱜ ᱠᱟᱱᱟ, ᱟᱢᱥᱮᱱ ᱠᱷᱚᱱᱟᱜ ᱨᱚᱲ ᱦᱚᱸ ᱵᱟᱝ ᱟᱸᱡᱚᱢ ᱦᱤᱡᱩᱜ ᱠᱟᱱᱟ ᱛᱚ᱾
ᱚ
ᱵᱚᱱᱫᱚ ᱠᱷᱟᱱ ᱯᱩᱨᱟᱹ ᱵᱚᱱᱫᱚᱜ ᱠᱟᱱᱟ᱾ ᱩᱸᱻ ᱤᱭᱟᱹ
ᱪᱮᱫ ᱮᱢ ᱞᱟᱹᱭᱮᱫ ᱛᱟᱦᱮᱫ?
ᱞᱟᱹᱭ ᱫᱟᱹᱧ ᱠᱚᱞᱮᱡᱽ ᱨᱮᱥᱮ ᱤᱥ
ᱠᱚᱞᱮᱡᱽ ᱨᱮ ᱾
ᱚᱻ, ᱚᱠᱟ ᱤᱭᱟᱨ ᱪᱟᱞᱟᱜ ᱠᱟᱱ ᱛᱟᱢᱟ?
ᱱᱤᱛᱚᱜ ᱥᱮᱠᱮᱱᱰ ᱜᱮ᱾
ᱦᱮᱸ?
ᱥᱮᱠᱮᱱᱰ ᱾
ᱥᱮᱠᱮᱱᱰ ᱤᱭᱟᱨ ᱾
ᱦᱩᱸ ᱾
ᱚ ᱱᱟᱯᱟᱭ ᱜᱮᱛᱚ ᱾ ᱮᱠᱡᱟᱢ ᱠᱚ ᱟᱯᱮᱭᱟᱜ ᱢᱟᱦᱟᱜ ᱟᱹᱣᱨᱤᱭᱟ ᱛᱚ ᱾
ᱟᱞᱮᱭᱟᱜ ᱫᱚ ᱱᱚᱣᱟ ᱟᱹᱣᱨᱤᱭᱟᱜ-ᱟ, ᱱᱤᱭᱟᱹ ᱡᱚᱞᱟᱭ ᱥᱮᱫ ᱦᱟᱸᱜ ᱠᱚ ᱞᱟᱹᱭ ᱟᱠᱟᱫᱟ ᱾
ᱟᱞᱮᱭᱟᱜ ᱫᱚ ᱟᱨ ᱠᱤᱪᱷᱩ ᱫᱤᱱ ᱟᱨ ᱦᱤᱡᱩᱜ ᱠᱟᱱ ᱚᱱᱮ ᱮᱜᱟᱨᱚ ᱛᱟᱹᱨᱤᱠᱷ ᱠᱷᱚᱱᱟᱜ ᱱᱟᱜ ᱟᱨᱟᱢᱵᱚᱜ ᱛᱟᱞᱮᱭᱟ ᱾
ᱚ ᱾ ᱟᱞᱮ ᱡᱩᱞᱟᱭ ᱟᱜᱚᱥᱴ ᱠᱚᱛᱮ ᱠᱚ ᱞᱟᱹᱭ ᱟᱠᱟᱫ ᱞᱮᱭᱟ ᱟᱞᱮ ᱫᱚ ᱾
ᱦᱩᱸ ᱾ ᱚᱠᱟ ᱥᱮᱠᱮᱱᱰ ᱤᱭᱟᱨ ᱢᱟᱱᱮ ᱠᱟᱱᱟ ᱡᱮ ᱛᱚᱵᱮ ᱛᱤᱱᱟᱹᱜ ᱥᱮᱢᱤᱥᱴᱟᱨ ᱪᱟᱞᱟᱜ ᱠᱟᱱ ᱛᱟᱢᱟ ᱟᱢᱟᱜ ᱫᱚ?
ᱱᱤᱛᱚᱜ ᱫᱚ ᱯᱷᱳᱨ ᱥᱮᱢᱤᱥᱴᱟᱨ ᱪᱟᱞᱟᱜ ᱠᱟᱱᱟ ᱾
ᱚ ᱾ ᱵᱟᱝᱞᱟ ᱢᱤᱰᱤᱭᱟᱢ ᱛᱮ ᱥᱮ ᱥᱟᱱᱛᱟᱞ ᱢᱤᱰᱤᱭᱟᱢ ᱛᱮᱢ ᱯᱟᱲᱦᱟᱜ ᱠᱟᱱᱟᱢ ᱟᱢ ᱫᱚ?
ᱤᱧ ᱫᱚ ᱥᱟᱱᱛᱟᱞᱤ ᱾
ᱚᱠᱟ ᱠᱚᱞᱮᱡᱽ ᱫᱚ?
ᱢᱩᱨᱥᱤᱫᱟᱵᱟᱫᱽ ᱤᱭᱩᱱᱤᱵᱷᱟᱨᱥᱤᱴᱤ ᱾
ᱦᱮᱸ ᱦᱮᱸ ᱾ ᱟ ᱱᱚᱛᱮ ᱞᱟᱞᱜᱚᱲ ᱥᱮᱫ ᱨᱮᱜᱮ ᱾
ᱟᱯᱮᱭᱟᱜ ᱠᱚᱞᱮᱡᱽ ᱫᱚ?
ᱱᱚᱣᱟ ᱞᱟᱞᱜᱚᱲ ᱠᱚᱞᱮᱡᱽ ᱾
ᱚᱻ ᱞᱟᱞᱜᱚᱲ ᱾
ᱦᱳᱭ ᱾
ᱦᱮ ᱞᱟᱞᱜᱚᱲ ᱠᱚᱞᱮᱡᱽ ᱫᱚ ᱛᱤᱱᱟᱹᱜ ᱤᱭᱟᱨ ᱪᱟᱞᱟᱜ ᱠᱟᱱ ᱛᱟᱢᱟ?
ᱛᱷᱟᱲ ᱤᱭᱟᱨ ᱪᱟᱞᱟᱜ ᱠᱟᱱᱟ, ᱥᱤᱠᱥ ᱥᱮᱢᱤᱥᱴᱟᱨ ᱨᱮᱱᱟᱜ ᱯᱚᱨᱤᱠᱷᱟ ᱛᱚ ᱮᱭᱛᱚ ᱜᱟᱯᱟ ᱢᱮᱭᱟᱝ ᱾
ᱚᱻ
ᱟᱫᱚ ᱤᱧ ᱦᱚᱱ ᱦᱟᱜ ᱥᱟᱱᱛᱟᱞᱤ ᱢᱤᱰᱤᱭᱟᱢ ᱛᱮᱜᱤᱧ ᱯᱟᱲᱦᱟᱜ ᱠᱟᱱᱟ ᱾ ᱟᱫᱚ ᱛᱤᱱ ᱴᱩᱠᱩ ᱯᱟᱲᱦᱟᱣ ᱦᱩᱭᱩᱜ ᱠᱟᱱᱟ ᱫᱮᱠᱷᱤ ᱧᱮᱞ ᱦᱩᱭᱩᱜ-ᱟ ᱾
ᱟᱢ ᱚᱠᱟᱴᱟᱜ ᱚᱱᱟᱨᱥ ᱦᱟᱛᱟᱣ ᱟᱠᱟᱫᱟᱢ ᱟᱢ ᱫᱚ?
ᱦᱤᱥᱴᱨᱤ ᱚᱱᱟᱨᱥ ᱾
ᱚᱸ ᱾
ᱟᱢᱟᱜ ᱫᱚ ᱚᱠᱟ ᱚᱱᱟᱨᱥ?
ᱤᱧ ᱥᱟᱱᱛᱟᱞᱤ ᱾
ᱚᱻ ᱥᱟᱱᱛᱟᱞᱤ ᱠᱷᱟᱱ ᱫᱚ ᱦᱟᱸᱜ ᱚᱱᱟ ᱢᱟ ᱱᱟᱜ ᱛᱚ ᱵᱟᱝᱞᱟ ᱢᱤᱰᱤᱭᱟᱢ ᱛᱮ ᱛᱚ ᱵᱟᱝ?
ᱵᱟᱝ ᱥᱟᱱᱛᱟᱞᱤ ᱛᱮᱜᱤ ᱾
ᱥᱟᱱᱛᱟᱞᱤ ᱚᱱᱟᱨᱥ ᱥᱟᱱᱛᱟᱞᱤ ᱢᱤᱰᱤᱭᱟᱢ ᱛᱮᱜᱮ?
ᱦᱮᱸ,
ᱟᱨ ᱮᱴᱟᱜ ᱥᱟᱵᱡᱮᱠᱴ ᱠᱚ ᱢᱟᱱᱮ ᱚᱱᱟ ᱫᱚ ᱪᱮᱫ ᱵᱟᱝᱞᱟ ᱛᱮᱜᱮ ᱚᱞ ᱦᱩᱭᱩᱜᱼᱟ ᱥᱮ ᱥᱟᱱᱛᱟᱞᱤ ᱛᱮᱜᱮ ᱚᱞ ᱦᱩᱭᱩᱜᱼᱟ ᱮᱴᱟᱜ ᱥᱟᱵᱡᱮᱠᱴ ᱠᱚ?
ᱮᱴᱟᱜ ᱥᱟᱵᱽᱡᱮᱠᱴ ᱵᱟᱝ ᱤᱭᱟᱹᱨᱮ ᱢᱮᱱᱟᱜᱼᱟ ᱯᱟᱥ ᱨᱮ ᱢᱮᱱᱟᱜᱼᱟ ᱾ ᱚᱱᱟ ᱠᱚᱫᱚ ᱤᱝᱞᱤᱥ ᱠᱷᱟᱡ ᱤᱝᱞᱤᱥᱛᱮ ᱟᱨ ᱵᱟᱝᱞᱟ ᱠᱷᱟᱡ ᱵᱟᱝᱞᱟᱛᱮ ᱚᱞ ᱦᱩᱭᱩᱜᱼᱟ ᱟᱨ
ᱱᱤᱭᱟᱹ ᱥᱟᱱᱛᱟᱲ ᱛᱮᱜᱮ ᱚᱞ ᱦᱩᱭᱩᱜᱼᱟ ᱱᱤᱭᱟᱹ ᱫᱚ᱾ ᱤᱭᱟᱹ ᱠᱟᱱᱟ ᱛᱚ ᱢᱮᱡᱚᱨ ᱨᱮᱫᱚ ᱥᱟᱱᱛᱟᱞᱤ ᱜᱮ ᱢᱮᱱᱟᱜᱼᱟ ᱫᱚ ᱥᱟᱱᱛᱟᱞᱤ ᱛᱮᱜᱮ ᱚᱞ ᱦᱩᱭᱩᱜᱼᱟ᱾
ᱦᱮᱸ ᱥᱟᱱᱛᱟᱞᱤ ᱠᱚᱫᱚᱚᱢ ᱵᱟᱲᱟᱭ ᱜᱮᱭᱟ ᱛᱚ ᱛᱟᱦᱚᱞᱮ?
ᱦᱮᱸ,
ᱦᱮᱸ ᱱᱤᱛᱚᱜ ᱫᱚ ᱱᱟᱯᱟᱭᱜᱮ ᱟᱞᱮ ᱫᱚ ᱱᱟᱸᱜ ᱢᱟᱱᱮ ᱤᱧ ᱫᱚ ᱚᱠᱟᱞᱮᱠᱟ ᱤᱧ ᱫᱚ ᱯᱩᱨᱟᱹ ᱥᱟᱱᱛᱟᱞᱤ ᱢᱤᱰᱤᱭᱟᱢ ᱛᱮᱜᱮ ᱯᱩᱨᱟᱹ᱾ ᱡᱷᱚᱛᱚ ᱡᱟᱜᱮ ᱚᱞ, ᱚᱞ ᱥᱟᱵᱡᱮᱴ᱾
ᱚ ᱚᱝᱠᱟ,
ᱦᱳᱭ ᱡᱷᱚᱛᱚ ᱡᱟᱜᱮ ᱢᱮᱱᱟᱜ ᱟᱠᱟᱜ-ᱟ ᱢᱮᱡᱚᱨ ᱨᱮ ᱡᱮᱢᱚᱱ ᱦᱤᱥᱴᱨᱤ ᱚᱱᱟᱨᱥ ᱦᱩᱭ ᱟᱠᱟᱱᱟ ᱛᱚ ᱦᱤᱥᱴᱨᱤ ᱚᱱᱟᱨᱥ ᱨᱮᱱᱟᱜ ᱡᱷᱚᱛᱚ ᱯᱩᱨᱟᱹ ᱥᱟᱱᱛᱟᱞᱤ ᱛᱮᱜᱮ᱾
ᱚ ᱟᱞᱮ ᱫᱚ ᱚᱱᱠᱟ ᱫᱚ ᱵᱟᱝ᱾
ᱴᱷᱤᱠ ᱜᱮᱭᱟ ᱛᱟᱦᱞᱮ᱾
ᱦᱮᱸ ᱦᱮᱸ,
ᱤᱱᱠᱟᱹ ᱜᱮ᱾